ᱦᱮᱞᱳ, ᱡᱚᱦᱟᱨ ᱜᱮ ᱜᱚᱢᱠᱮ᱾
ᱟᱦ ᱦᱮᱸ ᱡᱚᱦᱟᱨ ᱜᱮ ᱜᱚᱢᱠᱮ
ᱡᱚᱦᱟᱨ ᱜᱮ ᱟᱸᱡᱚᱢᱟᱜ-ᱟ ᱵᱤᱱ
ᱦᱳᱭ ᱜᱚᱝᱠᱮ ᱟᱡᱚᱢ ᱮᱫ ᱜᱮᱭᱟ ᱞᱤᱧ, ᱟᱹᱞᱤᱧᱟᱜ ᱨᱚᱲ ᱵᱤᱱ ᱟᱸᱡᱚᱢᱮᱫᱼᱟ?
ᱦᱮᱸ ᱟᱵᱤᱱᱟᱜ ᱨᱚᱲ ᱦᱚᱸ ᱟᱡᱚᱢᱚᱜ ᱠᱟᱱ ᱜᱮᱭᱟ ᱢᱚᱸᱡᱽ ᱜᱮ᱾
ᱚᱻ ᱟᱪᱪᱷᱟ
ᱛᱟᱞᱦᱮ ᱚᱲᱟᱜ ᱠᱚᱨᱮ ᱫᱚᱼᱼ ᱦᱮᱸ ᱱᱚᱜᱼᱚᱭ ᱛᱚ ᱫᱩᱲᱩᱵ ᱠᱟᱱᱟᱞᱤᱧ ᱵᱟᱨᱦᱮ ᱥᱮᱜ ᱨᱮᱼᱼ
ᱟᱨ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ, ᱪᱟᱸᱫᱚ ᱵᱚᱸᱜᱟ ᱦᱟᱜ ᱫᱟᱭᱟ ᱫᱩᱞᱟᱹᱲ
ᱦᱚᱲ ᱚᱲᱟᱜ ᱦᱚᱲ ᱠᱚ ᱦᱚᱸᱼᱼ
ᱦᱮᱸ ᱚᱲᱟᱜ ᱠᱚ ᱦᱚᱸ ᱱᱟᱯᱟᱭ ᱵᱟᱲᱟ ᱜᱮ ᱢᱮᱱᱟᱜ ᱠᱚᱣᱟ ᱡᱚᱛᱚ ᱠᱚᱜᱮ᱾ ᱟᱨ ᱟᱯᱮ ᱠᱚᱜᱮ ᱱᱟᱯᱟᱭ ᱵᱟᱲᱟ ᱜᱮ ᱟᱯᱮ ᱦᱚᱸ?
ᱦᱳᱭ ᱜᱚᱝᱠᱮ ᱮᱸ ᱟᱞᱮ ᱠᱚᱦᱚᱸ ᱦᱟᱜ ᱠᱷᱟᱱ ᱱᱟᱯᱟᱭ ᱵᱟᱲᱟ ᱜᱮ ᱦᱮᱱᱟᱜ ᱞᱮᱭᱟ᱾ ᱪᱟᱸᱫᱚ ᱵᱚᱸᱜᱟᱣᱟᱜ ᱟᱥᱤᱨᱵᱟᱫᱽ ᱛᱮ᱾
ᱟᱻ ᱟᱣᱨᱤ ᱜᱚᱝᱠᱮ ᱮᱸ ᱫᱟᱠᱟ ᱠᱚᱫᱚ ᱟᱜ ᱠᱷᱟᱱ ᱟᱹᱣᱨᱤ ᱡᱚᱢ ᱦᱩᱭᱩᱜᱼᱟ᱾ ᱡᱚᱢ ᱦᱩᱭᱩᱜᱼᱟ ᱟᱻ ᱟᱫᱷᱟ ᱜᱷᱚᱱᱴᱟ ᱜᱟᱱ ᱵᱟᱫᱽ ᱨᱮᱼᱼ
ᱦᱮᱸ ᱫᱟᱠᱟ ᱠᱚᱫᱚ ᱤᱥᱤᱱ ᱵᱟᱲᱟ ᱠᱮᱫᱟ ᱯᱮ ᱥᱮ ᱟᱣᱨᱤᱭᱟ?
ᱮᱸ ᱦᱳᱭ ᱤᱥᱤᱱ ᱫᱚ ᱦᱩᱭ ᱟᱠᱟᱱ ᱜᱮᱭᱟ᱾
ᱛᱚ ᱡᱚᱢ ᱜᱮ ᱦᱟᱜ ᱵᱟᱹᱠᱤ ᱢᱮᱱᱟᱜ ᱟ ᱥᱮᱼ
ᱦᱳᱭ ᱦᱳᱭ ᱦᱳᱭ
ᱦᱮᱸ
ᱟᱫᱚ ᱟᱹᱵᱤᱱ ᱫᱚ ᱵᱤᱱ ᱡᱚᱢ ᱠᱮᱜᱼᱟ ᱥᱮ ᱟᱹᱣᱨᱤ?
ᱟᱹᱞᱤᱧ ᱢᱟ ᱵᱟᱹᱞᱤᱧ ᱡᱚᱢ ᱟᱠᱟᱫᱟ ᱟᱨ ᱫᱟᱠᱟ ᱟᱨᱤ ᱞᱮ ᱤᱥᱤᱱ ᱟᱨᱮ ᱟᱨᱤ ᱤᱥᱤᱱᱟ ᱟᱹᱣᱨᱤ ᱠᱚ ᱤᱥᱤᱱᱟ ᱛᱚ ᱛᱮᱦᱮᱧ ᱫᱚ ᱱᱟᱜ ᱠᱟᱹᱴᱤᱡ ᱞᱮᱴ ᱜᱷᱟᱹᱲᱤᱡ ᱠᱚᱨᱮ ᱠᱚ ᱪᱚᱫᱟᱣ ᱟᱠᱟᱫ ᱛᱟᱦᱮᱸᱱᱟ ᱫᱚᱥ ᱵᱟᱡᱟᱜ ᱚᱱᱠᱟ ᱢᱟ ᱫᱚᱥ ᱵᱟᱡᱮ ᱯᱚᱨᱮ ᱜᱮ ᱫᱟᱠᱟ ᱠᱚᱫᱚ ᱡᱚᱢ ᱵᱟᱲᱟ ᱦᱩᱭᱩᱜᱼᱟ ᱛᱚ ᱴᱷᱤᱠᱜᱮᱭᱟ ᱫᱚᱥ ᱵᱟᱡᱟᱨᱦᱚᱸ ᱦᱚᱸ ᱦᱚᱸ ᱤᱭᱟᱹ ᱵᱟᱹᱱᱩᱜᱼᱟ ᱾ ᱛᱟ ᱯᱟᱹᱨᱠᱟᱹᱣ ᱯᱟᱹᱨᱠᱟᱹ ᱦᱩᱭ ᱟᱠᱟᱱᱟ ᱫᱚᱥᱴᱟ ᱯᱚᱨᱮ ᱥᱮᱫ ᱜᱮ ᱫᱟᱠᱟ ᱡᱚᱢ ᱾
ᱚ ᱟᱪᱪᱷᱟ ᱟᱪᱪᱷᱟ ᱟᱹᱰᱤ ᱢᱚᱡ ᱾ ᱚ ᱦᱚᱭᱛᱚ ᱟᱨ
ᱦᱮᱸ ᱞᱟᱹᱭ ᱵᱮᱱ ᱾
ᱦᱮᱸ ᱞᱟᱹᱭᱵᱤᱱ ᱢᱟ ᱞᱟᱹᱭᱵᱤᱱ ᱢᱟ ᱾
ᱞᱟᱹᱭ ᱞᱟᱹᱭ ᱟᱞᱤᱧᱟ ᱟᱯᱮ ᱥᱮᱫ ᱫᱚ ᱫᱟᱜ ᱵᱟᱲᱟᱭᱮᱫᱟᱭ ᱥᱮ ᱵᱟᱝ? ᱦᱸ ᱟᱞᱮᱥᱮᱫ ᱢᱟ ᱟᱞ ᱟᱠᱟᱞ ᱠᱟᱜᱟᱭ ᱱᱚᱰᱮ ᱫᱟᱜ ᱜᱮ ᱵᱟᱭ ᱫᱟᱜᱮᱜ ᱟᱞᱮ ᱠᱟᱱᱟ
ᱦᱮᱸ ᱜᱚᱝᱠᱮ ᱟᱞᱮ ᱥᱮᱱ ᱫᱚ ᱫᱟᱜ ᱵᱟᱲᱟᱭᱮᱫ ᱜᱮᱭᱟᱭ ᱠᱚᱢ ᱴᱩᱠᱴᱟᱠᱮ ᱫᱟᱜ ᱵᱟᱲᱟᱭᱮᱫ ᱜᱮᱭᱟ ᱟᱨᱠᱤ
ᱜᱚᱝᱠᱮ ᱟᱹᱵᱤᱱᱟᱜ ᱨᱚᱲ ᱠᱟᱹᱴᱤᱡ ᱠᱟᱴ ᱠᱟᱴ ᱟᱸᱡᱚᱢᱚᱜ ᱠᱟᱱᱟ ᱜᱮᱫ ᱜᱚᱫ ᱾
ᱦᱮᱞᱳ ᱾
ᱦᱮᱸ ᱜᱚᱝᱠᱮ ᱟᱸᱡᱚᱢᱮᱜ
ᱜᱚᱝᱠᱮ ᱞᱟᱹᱭ ᱟᱹᱧ ᱜᱮᱫ ᱜᱮᱫ ᱨᱚᱲ ᱟᱸᱡᱚᱢᱚᱜ ᱠᱟᱱ ᱛᱟᱢᱟ ᱾
ᱱᱤᱛᱚᱜ ᱴᱷᱤᱠ ᱴᱷᱟᱠ ᱟᱧᱡᱚᱢᱚᱜ ᱠᱟᱱᱟ?
ᱦᱮᱸ ᱱᱮᱛᱚᱜ ᱴᱷᱤᱠ ᱴᱷᱟᱠ ᱟᱸᱡᱚᱡᱚᱜ ᱠᱟᱱᱟ ᱢᱚᱡ ᱜᱮ ᱾
ᱚ ᱟᱪᱪᱷᱟ ᱟᱪᱪᱷᱟ ᱟᱫᱚ ᱜᱚᱝᱠᱮ
ᱦᱳᱭ ᱟᱫᱚ ᱦᱟᱸᱜ ᱠᱷᱟᱱ ᱪᱟᱥᱵᱟᱥ ᱠᱟᱹᱢᱤ ᱠᱚᱫᱚ ᱦᱟᱸᱜ ᱠᱷᱟᱱᱞᱮ ᱮᱛᱚᱦᱚᱵ ᱜᱚᱫ ᱮᱛᱚᱦᱚᱵ ᱜᱚᱫ ᱟᱠᱟᱫᱟ ᱟᱫᱚ ᱦᱟᱸᱜ ᱠᱷᱟᱱ ᱫᱚᱢᱮ ᱡᱟᱹᱥᱛᱤ ᱫᱚ ᱦᱟᱸᱜ ᱠᱷᱟᱱ ᱟᱹᱣᱨᱤ ᱫᱟᱜᱟᱭ ᱟᱫᱚ ᱟᱸ ᱵᱟᱹᱭᱦᱟᱹᱲ ᱠᱚ ᱠᱚᱫᱚ ᱦᱟᱸᱜ ᱠᱷᱟᱱ ᱫᱟᱜ ᱜᱚᱫ ᱠᱟᱱᱟ ᱟᱫᱚ ᱚᱱᱟ ᱠᱚᱜᱮ ᱱᱟᱜ ᱠᱷᱟᱱᱞᱮ ᱨᱚᱦᱚᱭ ᱵᱟᱲᱟᱭᱮᱫ ᱜᱮᱭᱟ, ᱟᱫᱚ ᱱᱚᱝᱠᱟ ᱞᱮᱠᱟᱛᱮ ᱦᱟᱸᱜ ᱠᱷᱟᱱ ᱦᱩᱸ
ᱦᱢ ᱾
ᱚᱱᱠᱟ ᱞᱮᱠᱟᱛᱮ ᱪᱟᱥ ᱫᱚ ᱦᱟᱜ ᱠᱷᱟᱱ ᱮᱛᱚᱦᱚᱵ ᱟᱠᱟᱱ ᱜᱮᱭᱟ ᱾
ᱟᱪᱪᱷᱟ ᱾
ᱛᱟᱦᱞᱮ ᱟᱫᱚ ᱜᱚᱝᱠᱮ ᱟᱯᱮᱱ ᱮᱸ ᱦᱳᱭ ᱟᱯᱮ ᱥ ᱥᱮᱱ ᱫᱚ ᱟᱯᱮ ᱥᱮᱱ ᱫᱚ ᱛᱟᱦᱞᱮ ᱫᱟᱜ ᱡᱟᱹᱲᱤ ᱠᱚᱫᱚ ᱠᱚᱢ ᱜᱮᱭᱟ ᱥᱮ ᱪᱮᱫ ᱜᱚᱝᱠᱮ?
ᱦᱮᱸ ᱱᱤᱭᱟᱹ ᱫᱚᱢᱟ ᱱᱟᱜ ᱫᱟᱜ ᱡᱟᱹᱲᱤ ᱠᱚᱫᱚ ᱱᱟᱜ ᱟᱹᱰᱤ ᱠᱷᱩᱵ ᱠᱚᱢ ᱜᱮ ᱫᱟᱜ ᱡᱟᱹᱲᱤ ᱟᱠᱟᱫᱟᱭ ᱱᱟᱜ ᱢᱟᱱᱮ ᱚᱛ ᱠᱚᱜᱮ ᱵᱷᱤᱡᱟᱹᱣ ᱟᱠᱟᱱᱟ ᱞᱟᱹᱭ ᱞᱮᱠᱷᱟᱱ ᱫᱚ ᱾ ᱛᱚᱞᱟ ᱠᱚᱫᱚ ᱱᱟᱜ ᱥᱚᱢᱚᱭ ᱨᱮᱜᱮ ᱛᱚᱞᱟ ᱚᱪᱚ ᱟᱠᱟᱫ ᱟᱞᱮ ᱛᱟᱦᱮᱸᱜᱼᱟ ᱾ ᱛᱚᱞᱟ ᱠᱚᱫᱚ ᱦᱟᱲᱟᱢᱚᱜ ᱦᱟᱲᱟᱢᱚᱜ ᱠᱟᱱᱟ ᱨᱚᱦᱚᱭ ᱠᱚ ᱜᱟᱱ ᱟᱠᱟᱱᱟ ᱟᱨ ᱵᱟᱝ ᱨᱚᱦᱚᱭ ᱞᱟᱹᱜᱤᱫ ᱛᱮ ᱫᱟᱜ ᱜᱮ ᱵᱟᱭ ᱵᱟᱭ ᱡᱟᱹᱲᱤ ᱟᱠᱟᱫ ᱞᱮᱭᱟ ᱾ ᱛᱚ ᱱᱟᱜ ᱟᱹᱨᱤ ᱞᱮ ᱮᱛᱚᱦᱚᱵᱟ ᱱᱟᱜ ᱱᱟᱜ ᱨᱚᱦᱚᱭ ᱠᱚᱫᱚ ᱢᱟᱱᱮ ᱢᱤᱫᱵᱟᱨ ᱢᱟᱱᱮ ᱟᱹᱰᱤ ᱠᱷᱩᱵᱽ ᱠᱚᱢ ᱜᱮ ᱦᱚᱞᱟ ᱢᱟᱦᱫᱷᱮᱨ ᱢᱤᱫ ᱫᱤᱱᱮ ᱫᱟᱜ ᱜᱚᱫ ᱠᱮᱫᱟᱭ ᱛᱟᱦᱮᱱ ᱚᱱᱟ ᱛᱮ ᱠᱟᱹᱴᱤᱡ ᱛᱚ ᱤᱱᱟᱹ ᱠᱟᱛᱮ ᱜᱮ ᱱᱟᱜ ᱚᱠᱟ ᱢᱤᱫ ᱢᱤᱫ ᱵᱟᱨ ᱠᱚ ᱢᱤᱫ ᱵᱟᱨ ᱵᱟᱫᱽᱛᱮ ᱚᱠᱚᱭ ᱠᱚᱣᱟᱜ ᱱᱟᱜ ᱫᱟᱜ ᱜᱚᱫ ᱟᱠᱟᱱᱟ ᱱᱟᱜ ᱚᱱᱟ ᱠᱚᱜᱮ ᱩᱱᱠᱩ ᱦᱚᱸᱠᱚ ᱦᱚᱨᱚᱵᱚᱨᱚ ᱧᱚᱜ ᱟᱠᱟᱱᱟ ᱫᱟᱜ ᱢᱟ ᱵᱟᱭ ᱫᱟᱜᱮᱜᱼᱟ ᱟᱨ ᱚᱱᱟ ᱡᱟᱦᱟᱸ ᱠᱷᱟᱹᱛᱤᱨ ᱫᱟᱜ ᱟᱠᱟᱱ ᱛᱟᱠᱚᱣᱟ ᱡᱟᱦᱟᱸᱭ ᱠᱚᱣᱟᱜ ᱛᱚ ᱚᱱᱟ ᱠᱚᱜᱮ ᱠᱚ ᱤᱭᱟᱹ ᱪᱩᱠᱟᱹᱣ ᱠᱟᱜ ᱡᱟᱵᱟ ᱪᱩᱠᱟᱹᱣ ᱠᱟᱜ ᱠᱟᱱᱟ ᱟᱞᱮ ᱱᱤᱡᱮ ᱚᱲᱟᱜ ᱨᱮᱱᱟᱜ ᱫᱚ ᱱᱟᱜ ᱟᱞᱮ ᱫᱚ ᱱᱟᱜ ᱟᱞᱮ ᱟᱨᱤᱜᱮ ᱫᱟᱜᱚᱜᱼᱟ ᱫᱟᱜ ᱜᱮ ᱵᱟᱝ ᱫᱟᱜ ᱠᱟᱜᱼᱟ ᱛᱮ ᱱᱚᱛᱮ
ᱡᱟᱦᱟᱱᱟᱜ ᱠᱚ ᱞᱟᱹᱭᱮᱜ, ᱦᱮᱸ ᱞᱟᱹᱭ ᱵᱤᱱ
ᱢᱮᱱᱮᱜᱼᱟ ᱞᱤᱧ ᱡᱮ ᱜᱚᱝᱠᱮ ᱛᱟᱦᱚᱞᱮ ᱟᱯᱮ ᱥᱮᱱ ᱫᱚ ᱱᱚᱝᱠᱟ ᱫᱟᱜ ᱠᱚᱨᱮᱱᱟᱜ
ᱫᱟᱜ ᱠᱚᱨᱮᱱᱟᱜ ᱵᱮᱵᱚᱥᱛᱷᱟ ᱠᱚ,
ᱦᱳᱭ ᱟᱫᱚ ᱱᱚᱝᱠᱟ ᱞᱮᱠᱟᱛᱮ ᱜᱟᱰᱟ ᱠᱚ ᱯᱩᱠᱷᱨᱤ ᱠᱚ ᱠᱮᱱᱮᱞ ᱠᱚ ᱱᱚᱝ, ᱚᱱᱠᱟ ᱞᱮᱠᱟᱛᱮ
ᱦᱮᱸ ᱦᱮᱸ ᱟᱹᱰᱤ ᱱᱟᱯᱟᱭ ᱠᱩᱠᱞᱤ ᱞᱟᱹᱭ ᱠᱮᱫᱟ ᱟᱞᱮ ᱥᱮᱫ ᱫᱚ ᱱᱟᱦᱟᱜ ᱚᱱᱠᱟ ᱫᱚ ᱠᱮᱱᱮᱞ ᱠᱚᱦᱚᱸ ᱵᱟᱝᱜᱮ ᱵᱟᱭ ᱦᱮᱡ ᱟᱠᱟᱱᱟ ᱫᱟᱜ ᱯᱟᱨᱚᱢ ᱠᱟᱱᱟ ᱟᱞᱮ ᱪᱮᱫ ᱞᱮᱠᱟ ᱟᱞᱮ, ᱟᱛᱳ ᱫᱤᱥᱚᱢ ᱥᱮᱫ ᱞᱮᱠᱟ ᱛᱮᱫᱚ ᱦᱟᱸᱜ᱾ ᱟᱨ ᱜᱟᱰᱟᱢᱩᱰᱩ ᱵᱟᱝ ᱪᱟᱞᱟᱣ ᱠᱟᱱᱟ ᱟᱞᱮᱭᱟᱜ ᱱᱚᱝᱠᱟ ᱛᱮᱫᱚ ᱦᱟᱸᱜ᱾ ᱟᱨ ᱢᱤᱫ ᱵᱟᱨ ᱵᱟᱸᱫᱽ ᱠᱚ ᱰᱟᱵᱷᱟᱜ ᱠᱚ ᱯᱩᱠᱷᱨᱤ ᱠᱚ ᱢᱮᱱᱟᱜ ᱫᱚ ᱢᱮᱱᱟᱜ ᱜᱮᱭᱟ ᱛᱚ ᱚᱱᱟ ᱫᱚ ᱦᱟᱸᱰᱮ ᱱᱟᱸᱰᱮ᱾
ᱦᱩᱸ᱾
ᱦᱳᱭ᱾ ᱦᱟᱸᱰᱮ ᱱᱟᱰᱮ ᱢᱮᱱᱟᱜ ᱟᱥᱮ ᱚᱱᱟᱛᱮ ᱱᱟᱜ ᱚᱱᱟ ᱫᱚ ᱡᱚᱛᱚ ᱦᱚᱲ ᱫᱚ ᱱᱟᱜ ᱵᱟᱝ, ᱚᱸᱰᱮᱱᱟᱜ ᱚᱱᱟ ᱠᱚᱨᱮ ᱫᱟᱜ ᱫᱚ ᱱᱟᱜ ᱡᱟᱦᱟᱸᱭᱟᱜ ᱵᱟᱹᱫᱽ ᱚᱱᱟ ᱥᱩᱨ ᱨᱮ ᱢᱮᱱᱟᱜᱼᱟ ᱩᱱᱠᱩ ᱜᱮᱠᱚ ᱫᱟᱜ ᱫᱟᱲᱮᱭᱟᱜᱼᱟ ᱪᱟᱥ ᱫᱟᱲᱮᱭᱟᱜ ᱠᱟᱱᱟ ᱢᱤᱫᱵᱟᱨ᱾ ᱧᱟᱢᱚᱜᱼᱟ᱾
ᱦᱳᱭ ᱜᱚᱝᱠᱮ ᱟᱫᱚ ᱢᱮᱱᱮᱫᱼᱟ ᱞᱤᱧ ᱟᱫᱚ ᱱᱚᱝᱠᱟ ᱢᱤᱱᱤ ᱯᱷᱤᱞᱤ ᱠᱚᱦᱚᱸ ᱵᱟᱹᱱᱩᱜ ᱟᱹᱱᱤᱡᱧ ᱵᱟᱝ,
ᱦᱮᱸ ᱚᱱᱠᱟ ᱥᱮᱞᱳ ᱠᱚᱦᱚᱸ ᱥᱮᱞᱳ ᱵᱮᱵᱚᱥᱛᱛᱟ ᱠᱚ ᱵᱟᱹᱱᱩᱜᱼᱟ᱾ ᱚᱱᱟ ᱠᱟᱨᱚᱱ ᱫᱚ,
ᱜᱚᱝᱠᱮ ᱢᱮᱱᱮᱫᱼᱟ ᱞᱤᱧ ᱟᱫᱚ ᱟᱵᱤᱱ ᱫᱚ ᱚᱲᱟᱜ ᱠᱷᱚᱱ, ᱮᱸᱜ ᱵᱤᱨ ᱫᱤᱥᱚᱢ ᱠᱟᱱᱟ ᱵᱤᱱ ᱥᱮ ᱵᱤᱞᱟᱹᱛ ᱫᱤᱥᱚᱢ ᱥᱮᱫ ᱠᱷᱚᱱ?
ᱦᱮᱸ ᱟᱞᱮ ᱫᱚ᱾ ᱵᱤᱨ ᱵᱩᱨᱩ ᱛᱟᱞᱟᱨᱮ ᱢᱮᱱᱟᱜ ᱛᱟᱞᱮᱭᱟ ᱟᱛᱳ ᱠᱚᱫᱚ ᱱᱟᱜ,
ᱦᱮᱞᱳ,
ᱛᱟᱦᱚᱞᱮ ᱱᱤᱭᱟᱹ ᱚᱠᱛᱚ ᱫᱚ ᱦᱟᱸᱜ ᱠᱷᱟᱱ ᱵᱤᱨ ᱵᱩᱨᱩ ᱨᱮ᱾ ᱤᱫᱤ ᱠᱟᱛᱮ ᱟᱭᱢᱟ ᱡᱤᱱᱤᱥ ᱠᱚᱜᱮ ᱧᱟᱢᱚᱜ ᱠᱟᱱ ᱜᱮᱭᱟ ᱛᱚ,
ᱦᱳᱭ ᱦᱳᱭ᱾
ᱟᱫᱚ ᱚᱱᱠᱟ ᱞᱮᱠᱟᱛᱮ ᱢᱟᱥᱮ ᱞᱟᱹᱭ ᱵᱤᱱ ᱵᱤᱨ ᱵᱩᱨᱩ ᱠᱷᱚᱱ ᱱᱚᱝᱠᱟᱱᱟᱜ ᱱᱚᱜᱼᱚᱭ ᱯᱮ ᱧᱟᱢᱮᱜᱼᱟ᱾
ᱟᱫᱚ ᱱᱤᱛᱚᱜ ᱫᱚ ᱱᱟᱦᱟᱜ ᱧᱟᱢᱚᱜ ᱠᱟᱱᱟ ᱤᱭᱟᱹ ᱨᱮᱱᱟᱜ ᱥᱤᱡᱤᱱ ᱠᱟᱱᱟ ᱯᱷᱩᱴᱠᱟᱹ ᱠᱚ ᱦᱩᱭᱮᱱᱟ ᱩᱫ, ᱠᱩ ᱦᱩᱭᱱᱟ᱾ ᱯᱟᱴᱠᱟ ᱩᱫ ᱢᱚᱛᱟᱢ ᱩᱫ ᱟᱨᱚ ᱟᱭᱢᱟ ᱜᱟᱱ ᱩᱫ ᱠᱚ, ᱧᱟᱢᱚᱜᱼᱟ ᱛᱚ ᱧᱩᱛᱩᱢ ᱠᱚᱫᱚ ᱱᱟᱜ ᱵᱟᱹᱞᱤᱧ ᱵᱟᱲᱟᱭᱟ ᱡᱟᱦᱟᱸ ᱠᱚ ᱟᱹᱜᱩᱭ ᱟᱠᱚ ᱦᱟᱸᱜ ᱚᱱᱟ ᱠᱚᱜᱮ, ᱟᱨ ᱡᱷᱚᱛᱚ ᱩᱫ ᱦᱚᱸ ᱵᱟᱹᱞᱤᱧ ᱡᱚᱢᱟ ᱟᱹᱞᱤᱧ ᱦᱩᱭᱱᱟ᱾ ᱯᱟᱴᱠᱟ ᱩᱫ ᱚᱱᱟ ᱵᱟᱹᱞᱤᱧ ᱡᱚᱢᱟ ᱢᱚᱛᱟᱢ ᱩᱫ ᱚᱱᱟ ᱵᱟᱹᱞᱤᱧ ᱡᱚᱢᱟ ᱢᱟᱱᱮ ᱵᱤᱨ ᱨᱮᱱᱟᱜ ᱫᱚ ᱦᱟᱸᱜ ᱩᱫ ᱠᱚᱫᱚ ᱱᱟᱜ ᱵᱟᱹᱞᱤᱧ ᱡᱚᱢᱟ ᱵᱤᱨ ᱨᱮᱱᱟᱜ ᱫᱚ ᱵᱤᱨ ᱟᱨ, ᱚᱸᱰᱮᱱᱟᱜ ᱫᱚ ᱱᱟᱜ ᱠᱷᱟᱹᱞᱤ ᱳᱫ, ᱳᱫ ᱫᱚ ᱵᱟᱝᱼᱟ ᱯᱩᱴᱠᱟᱹ᱾ ᱯᱩᱴᱠᱟᱹ ᱞᱤᱧ ᱡᱚᱢ ᱠᱚᱣᱟ, ᱯᱩᱴᱠᱟᱹ ᱞᱮᱴᱚ, ᱟᱹᱰᱤ, ᱥᱤᱵᱤᱞᱟ᱾ , ᱟᱹᱞᱤᱧ ᱫᱚ, ᱫᱚ ᱯᱩᱴᱠᱟᱹ ᱫᱚᱨᱠᱟᱨ᱾ ᱯᱩᱴᱠᱟᱹ ᱜᱮᱞᱤᱧ ᱡᱚᱢ ᱠᱚᱣᱟ ᱚᱱᱮ ᱚᱱᱠᱟ, ᱚᱱᱟ ᱠᱚᱱᱟᱜ ᱟᱨ, ᱤᱱᱟᱹ ᱠᱚᱨᱮᱱᱟᱜ ᱜᱮ, ᱥᱤᱡᱮᱱ ᱠᱟᱱ ᱛᱟᱵᱮᱱᱟ᱾ ᱩᱫ, ᱩᱫ, ᱤᱱᱟ ᱠᱚᱨᱮᱱᱟᱜ ᱜᱮ᱾ ᱦᱮᱞᱳ
ᱟᱹᱰᱤ ᱵᱮᱥ, ᱦᱮᱸ, ᱦᱮᱸ, ᱜᱚᱢᱠᱮ ᱟᱸᱡᱚᱢᱮᱫ ᱜᱮᱭᱟᱵᱤᱱ ᱛᱚ
ᱦᱮᱸ, ᱳᱭ, ᱟᱨ ᱟᱯᱮ ᱠᱚᱥᱮᱫ ᱜᱮ ᱩᱫᱼᱼ
ᱦᱳᱭ ᱜᱚᱝᱠᱮ ᱦᱮᱸ, ᱱᱟᱜ ᱠᱷᱟᱱ ᱟᱞᱮ ᱦᱚᱸ ᱱᱟᱜ ᱠᱷᱟᱱ ᱵᱤᱨ ᱫᱤᱥᱚᱢ ᱠᱟᱱ ᱜᱮᱭᱟᱞᱮ᱾ ᱟᱫᱚ, ᱦᱳᱭ ᱟᱹᱵᱤᱱ, ᱵᱤᱱ, ᱢᱮᱱᱠᱮᱫ ᱞᱮᱠᱟ ᱜᱮ, ᱟᱨᱠᱤ᱾ ᱟᱫᱚ, ᱟᱞᱮᱥᱮᱱ ᱦᱚᱸ ᱱᱚᱝᱠᱟ, ᱩᱫᱼᱼ ᱠᱚ, ᱯᱩᱴᱠᱟᱹ ᱠᱚ, ᱱᱚᱝᱠᱟ ᱛᱚᱨᱚᱢᱟᱞ ᱩᱰ ᱠᱚᱼᱼ ᱟᱫᱚ, ᱦᱳᱭ, ᱧᱟᱢ ᱮᱫ ᱜᱮᱭᱟᱞᱮ ᱦᱟᱸᱜ ᱠᱷᱟᱱ, ᱟᱫᱚ ᱱᱚᱝᱠᱟ ᱞᱮᱠᱟᱛᱮ ᱦᱟᱸᱜ ᱠᱷᱟᱱᱼᱼ
ᱦᱮᱸ, ᱵᱤᱨ ᱠᱚ ᱪᱟᱞᱟᱣ ᱵᱟᱲᱟ ᱦᱩᱭᱩᱜ ᱠᱟᱱ ᱜᱮᱭᱟ, ᱥᱮᱛᱟᱜ ᱵᱮᱲᱟ ᱵᱟᱠᱷᱨᱟ, ᱦᱟᱸᱜᱠᱷᱟᱱ ᱢᱮᱨᱚᱢ ᱠᱚ ᱜᱚ ᱞᱟᱹᱜᱤᱫ ᱯᱟᱞᱟᱼᱼ ᱠᱚ ᱢᱟ, ᱟᱫᱚ ᱱᱮᱛᱟᱨ ᱢᱟ ᱵᱚᱨᱥᱟ ᱫᱤᱱ, ᱱᱟᱜ ᱠᱷᱟᱱ ᱴᱷᱤᱠ ᱴᱷᱟᱠ, ᱢᱮᱨᱚᱢ ᱢᱟᱼᱼ ᱩᱸ, ᱵᱟᱠᱚ ᱜᱩᱯᱤ ᱠᱚ ᱜᱟᱱᱚᱜ ᱠᱟᱱ, ᱟᱫᱚ, ᱢᱤᱫ ᱜᱷᱟᱹᱲᱤᱡ, ᱢᱤᱫ ᱜᱷᱟᱹᱲᱤᱡ, -ᱮ ᱫᱟᱜ ᱮ, ᱟᱫᱚᱼᱼ ᱦᱚᱸ, ᱵᱟᱲᱟᱭ ᱜᱮᱭᱟ ᱵᱤᱱ ᱛᱚ ᱢᱮᱨᱚᱢ ᱠᱚᱫᱚ ᱱᱟᱜ ᱠᱷᱟᱱ, ᱱᱚᱝᱠᱟᱱ ᱫᱟᱜ ᱨᱮᱫᱚ ᱦᱟᱸᱜ ᱠᱷᱟᱱ ᱵᱟᱠᱚ ᱟᱹᱛᱤᱧᱟ᱾ ᱟᱫᱚ, ᱱᱟᱜ ᱠᱷᱟᱱᱼᱼ ᱦᱮ ᱦᱳᱭ, ᱟᱫᱚ, ᱦᱟᱸᱜᱠᱷᱟᱱ ᱵᱤᱨ ᱠᱚ ᱪᱟᱞᱟᱣ ᱵᱟᱲᱟ ᱦᱩᱭᱩᱜ ᱠᱟᱱ ᱜᱮᱭᱟ, ᱟᱫᱚ ᱱᱚᱝᱠᱟ ᱞᱮᱠᱟᱛᱮ ᱦᱟᱸᱜᱠᱷᱟᱱᱼᱼ ᱮᱸ, ᱩᱫ ᱯᱩᱴᱠᱟᱹ, ᱠᱚᱫᱚ, ᱧᱟᱻᱢᱚᱜ ᱠᱟᱱ ᱜᱮᱭᱟ, ᱟᱫᱚ ᱦᱟᱸᱜ ᱠᱷᱟᱱ ᱡᱚᱢ ᱵᱟᱲᱟ ᱦᱩᱭᱩᱜ ᱠᱟᱱ ᱜᱮᱭᱟ, ᱟᱨᱼᱼ ᱱᱚᱝᱠᱟ ᱵᱟᱨᱥᱤᱧ ᱜᱟᱱ ᱞᱟᱦᱟᱨᱮ, ᱮᱸ ᱦᱟᱸᱜᱠᱷᱟᱱᱼᱼ ᱫᱷᱟᱹᱨ ᱜᱮ ᱦᱟᱸᱜ ᱠᱷᱟᱱ, ᱩᱫ ᱧᱟᱢ ᱦᱩᱭ ᱞᱮᱱᱟ, ᱟᱫᱚᱹ ᱱᱟᱜ ᱠᱷᱟᱱ, ᱟᱹᱼᱼ ᱢᱟᱨᱟᱝ ᱧᱚᱜ ᱵᱮᱜᱽ ᱛᱮᱜᱮ, ᱢᱤᱫ ᱵᱮᱜᱽ ᱟᱨᱠᱤ, ᱟ ᱵᱚᱥᱛᱟ ᱵᱮᱜᱽ᱾ ᱟᱫᱚ, ᱚᱱᱟ ᱵᱮᱜᱽ ᱛᱮᱜᱮ ᱢᱤᱫ ᱵᱮᱜᱽ ᱦᱟᱸᱜ ᱠᱷᱟᱱ, ᱟᱫᱚᱼᱼ ᱟᱫᱚᱹ ᱟᱛᱩ ᱴᱚᱞᱟ ᱠᱚ ᱛᱚ ᱦᱟᱸᱜ, ᱦᱟᱸᱜᱠᱷᱟᱱ ᱚᱠᱚᱭ ᱦᱚᱸ ᱵᱟᱝᱠᱚ ᱦᱟᱛᱟᱣ ᱜᱮᱭᱟ, ᱟᱫᱚ ᱛᱟᱦᱞᱮ? ᱫᱮ, ᱥᱟᱱᱟᱢ ᱦᱚᱲ ᱜᱮ, ᱱᱚᱝᱠᱟ ᱴᱩᱠ ᱴᱟᱠ ᱵᱤᱨ ᱠᱚᱠᱚ ᱪᱟᱞᱟᱜᱼᱟ, ᱩᱫ ᱛᱮᱫᱚ ᱦᱟᱸᱜᱠᱷᱟᱱ, ᱵᱟᱠᱚ ᱚᱵᱷᱟᱵᱚᱜ ᱠᱟᱱ ᱜᱮᱭᱟ᱾ ᱟᱫᱚ ᱛᱟᱦᱚᱞᱮ, ᱦᱟᱸᱜᱠᱷᱟᱱ ᱵᱟᱡᱟᱨ ᱞᱤᱧ ᱤᱫᱤ ᱞᱮᱫ, ᱛᱟᱦᱮᱸᱫ᱾
ᱦᱩᱸ
ᱟᱫᱚ, ᱵᱟᱡᱟᱨ ᱤᱫᱤᱼᱼ ᱠᱮᱫᱠᱷᱟᱱ ᱞᱤᱧ, ᱟᱫᱚ ᱢᱤᱫ ᱜᱷᱟᱹᱲᱤᱡ ᱛᱮᱜᱮ ᱠᱚ ᱦᱟᱛᱟᱣ ᱪᱟᱵᱟ ᱠᱮᱫ ᱛᱟᱹᱞᱤᱧᱼᱟ, ᱟᱫᱚ ᱢᱮᱱᱫᱚ, ᱩᱫ ᱨᱮᱱᱟᱜ ᱪᱟᱦᱤᱫᱟᱼᱼ ᱦᱳ, ᱯᱩᱴᱠᱟᱹ ᱠᱚᱨᱮᱱᱟᱜ ᱪᱟᱦᱤᱫᱟ ᱠᱚᱫᱚ ᱦᱟᱸᱜ ᱠᱷᱟᱱᱼᱼ ᱮᱸ, ᱠᱷᱩᱵ ᱜᱮ ᱦᱮᱱᱟᱜ ᱜᱮᱭᱟ ᱛᱚ ᱱᱟᱜ ᱠᱷᱟᱱ, ᱟᱫᱚ ᱵᱟᱡᱟᱨ ᱠᱚᱨᱮᱱ, ᱫᱤᱠᱩ ᱠᱚᱫᱚ, ᱱᱟᱜᱠᱷᱟᱱ, ᱮᱸ, ᱱᱚᱣᱟ ᱠᱚᱫᱚ ᱮᱠᱫᱚᱢ, ᱡᱤᱞ ᱦᱟᱹᱠᱩ ᱵᱚᱨᱚᱱ, ᱵᱟᱠᱚᱼᱼ ᱠᱚ ᱡᱚᱢᱟ, ᱢᱮᱱ ᱫᱚ, ᱱᱚᱣᱟ ᱮᱠᱫᱚᱢ ᱠᱚ ᱧᱮᱧᱟᱢ ᱞᱮᱱᱠᱷᱟᱱ ᱜᱮᱠᱚ ᱦᱟᱛᱟᱣ ᱜᱮᱭᱟ᱾ ᱟᱨ, ᱥᱟᱱᱟᱢ ᱦᱚᱲ ᱜᱮᱼᱼ ᱠᱚ, ᱱᱚᱣᱟᱼᱱᱚᱣᱟ ᱨᱮᱱᱟᱜ ᱥᱟᱱᱟᱢ ᱦᱚᱲ ᱜᱮ, ᱱᱚᱣᱟ ᱨᱮᱱᱟᱜ ᱴᱟᱱ ᱢᱟ ᱢᱮᱱᱟᱜ ᱛᱟᱵᱚᱱ ᱜᱮ, ᱟᱨᱼᱼ ᱱᱟᱯᱟᱭ ᱜᱮ ᱥᱤᱵᱤᱞ ᱜᱮᱭᱟ, ᱟᱨ ᱡᱚᱢ ᱨᱮ ᱵᱷᱟᱜᱮ ᱵᱩᱡᱷᱟᱹᱜ ᱜᱮᱭᱟᱼᱼ
ᱟᱨ ᱦᱮᱸ, ᱟᱹᱰᱤᱼᱼ ᱤᱭᱟᱹ ᱠᱟᱛᱷᱟ ᱵᱮᱤᱱ ᱞᱟᱹᱭ ᱠᱟᱫᱟ, ᱫᱤᱠᱩ ᱠᱚᱫᱚ ᱱᱷᱟᱜ, ᱡᱤᱞ ᱠᱚ ᱫᱷᱤᱠᱩ ᱠᱚ ᱵᱟᱝᱠᱚ ᱦᱟᱛᱟᱣ ᱠᱟᱫᱟ ᱱᱤᱭᱟᱹ ᱥᱤᱡᱤᱱᱼᱼ ᱠᱚ ᱫᱚ ᱦᱮᱸᱥᱮ ᱟᱨ ᱱᱚᱣᱟ ᱩᱫᱽ ᱯᱩᱴᱠᱟᱹ ᱠᱚ ᱠᱚ ᱧᱮᱞ ᱠᱚ ᱠᱷᱟᱱ ᱜᱮ ᱧᱮᱞ ᱡᱩᱫᱤ ᱠᱚ ᱧᱮᱞ ᱧᱟᱢᱟ ᱮᱱᱠᱷᱟᱱ ᱫᱚ ᱱᱚᱶᱟ ᱫᱚ ᱱᱤᱦᱟᱹᱛ ᱜᱮᱠᱚ ᱦᱟᱛᱟᱣᱟ ᱠᱚ, ᱦᱟᱱᱟ ᱠᱚ ᱵᱟᱫ ᱠᱟᱛᱮᱫ ᱱᱚᱣᱟ ᱯᱩᱟᱴᱠᱟᱹ ᱫᱚ ᱠᱚ ᱦᱟᱛᱟᱣ ᱜᱮᱭᱟ ᱪᱮᱫᱟᱜ ᱥᱮ ᱩᱱᱠᱩ ᱫᱚ ᱱᱦᱟᱜ ᱵᱟᱝᱠᱚ ᱧᱟᱢᱟ ᱠᱚ ᱵᱟᱝ ᱠᱚ ᱪᱟᱞᱟᱜ-ᱟ ᱵᱤᱨ ᱵᱩᱨᱩ ᱠᱚ ᱟᱨ ᱩᱱᱠᱩ ᱫᱚ ᱡᱷᱚᱛᱚ ᱠᱤᱨᱤᱧ ᱟᱥᱟ ᱨᱮᱜᱮ ᱠᱚ ᱛᱟᱦᱮᱱᱟ ᱟᱨ ᱡᱩᱫᱤ ᱟᱵᱚ ᱵᱟᱝᱵᱚᱱ ᱟᱠᱷᱨᱤᱧ ᱠᱮᱭᱟ ᱮᱱᱠᱷᱟᱱ ᱫᱚ ᱠᱩ ᱫᱚᱦᱟᱜ ᱵᱟᱝᱠᱚ ᱧᱟᱢᱟ ᱟᱨ ᱟᱵᱚ ᱡᱩᱫᱤ ᱵᱚᱱ ᱟᱹᱷᱨᱤᱧᱟ ᱛᱚᱵᱮ ᱡᱟᱭ ᱢᱟᱱᱮ ᱠᱤᱨᱤ ᱠᱟᱛᱮᱫ ᱜᱮᱠᱚ ᱧᱟᱢᱟᱠᱚ ᱩᱱᱠᱩ ᱫᱚ ᱦᱟᱸᱜ ᱟᱨ ᱩᱱᱠᱩ ᱪᱟᱞᱟᱣ ᱦᱚᱸ ᱵᱟᱠᱚ ᱪᱟᱞᱟᱜ-ᱟ ᱥᱮ ᱵᱤᱨ ᱵᱩᱨᱩ ᱨᱮᱢᱟ ᱮᱠᱷᱟᱱ ᱚᱠᱟ ᱨᱮᱠᱚ ᱧᱟᱢᱟ? ᱢᱮᱱᱠᱷᱟᱱ ᱟᱵᱚ ᱟᱠᱷᱨᱤᱧᱟ ᱛᱚᱵᱮ ᱛᱚᱵᱮ ᱡᱟᱱᱤ ᱜᱮ ᱠᱚ ᱧᱟᱢᱟ᱾
ᱦᱩᱸ ᱦᱩᱸ ᱚᱱᱠᱟ ᱞᱮᱠᱟᱛᱮ ᱱᱟᱜᱠᱷᱟᱱ ᱩᱱᱠᱩ ᱫᱚ ᱵᱤᱨ ᱵᱩᱨᱩ ᱠᱚᱫᱚ ᱱᱟᱜ ᱠᱷᱟᱱ ᱵᱟᱠᱚ ᱪᱟᱞᱟᱜ ᱜᱮᱭᱟ᱾
ᱟᱞᱮᱥᱮᱜ ᱨᱮᱱ ᱟᱞᱮ ᱥᱮᱜ ᱨᱮᱦᱚᱸ ᱢᱮᱱᱟᱜ ᱠᱚᱣᱟ ᱫᱤᱠᱩ ᱠᱚ ᱛᱚ ᱩᱱᱠᱩ ᱦᱚᱸ ᱵᱟᱝ ᱠᱚ ᱪᱟᱞᱟᱜ-ᱟ ᱟᱞᱮ ᱡᱚᱠᱷᱚᱱ ᱡᱟᱦᱟᱸᱭ ᱠᱚ ᱡᱟᱹᱛᱤ ᱠᱚ ᱦᱟᱞᱟᱝ ᱟᱹᱜᱩᱭᱟ ᱠᱚ ᱵᱟᱝ ᱯᱩᱴᱠᱟᱹ ᱠᱚᱠᱚ ᱟᱹᱜᱩ ᱠᱚᱣᱟ ᱮᱱᱠᱷᱟᱱ ᱫᱚ ᱦᱟᱸᱜ ᱡᱟᱹᱥᱛᱤ ᱫᱚᱱᱦᱟᱜ ᱚᱰᱮ ᱫᱚᱱᱦᱟᱜ ᱵᱟᱝᱠᱚ ᱡᱚᱢ ᱫᱟᱲᱮᱭᱟᱠᱚᱣᱟ ᱚᱲᱟᱜ ᱨᱮᱦᱚᱸ ᱮᱱᱠᱷᱟᱱ ᱫᱚ ᱦᱟᱴ ᱠᱚ ᱦᱩᱭᱩᱜ-ᱟ ᱮᱱᱠᱷᱟᱱ ᱫᱚ ᱦᱟᱴ ᱠᱚᱨᱮᱜ ᱠᱚ ᱤᱫᱤ ᱠᱟᱛᱮᱜ ᱠᱚ ᱟᱹᱠᱷᱨᱤᱧ ᱠᱚᱣᱟ ᱟᱫᱚ ᱥᱟᱱᱛᱟᱲ ᱢᱟ ᱱᱦᱟᱜ ᱟᱵᱚ ᱦᱚᱲ ᱦᱚᱯᱚᱱ ᱢᱟᱱᱦᱟᱜ ᱵᱟᱝᱠᱚ ᱦᱟᱛᱟᱣ ᱠᱚᱣᱟ ᱡᱟᱹᱥᱛᱤ ᱢᱟ ᱢᱤᱫᱵᱟᱨ ᱠᱚ ᱦᱟᱛᱟᱣ ᱠᱚᱣᱟ᱾ ᱟᱨ ᱫᱤᱠᱩ ᱠᱚᱠᱚ ᱧᱮᱞ ᱠᱚ ᱧᱮᱞ ᱞᱮᱠᱷᱟᱱ ᱠᱚ ᱩᱱᱠᱩ ᱫᱚᱠᱚ ᱦᱟᱛᱟᱣ ᱠᱚᱜᱮᱭᱟ ᱠᱚ ᱱᱤᱭᱟᱹ ᱛᱮᱜᱮ᱾ ᱪᱮᱫᱟᱜ ᱥᱮ ᱩᱱᱠᱩ ᱫᱚ ᱵᱟᱝᱠᱚ ᱪᱟᱞᱟᱜ-ᱟ ᱰᱤᱨ ᱵᱩᱨᱩ ᱠᱚ᱾
ᱱᱚᱝᱠᱟ ᱞᱮᱠᱟᱛᱮ ᱥᱟᱱᱟᱢ ᱦᱚᱲ ᱜᱮᱠᱚ ᱵᱟᱲᱟᱭᱟ ᱱᱚᱣᱟ ᱫᱚ ᱯᱩᱴᱠᱟᱹᱠᱚ ᱠᱟᱱᱟ᱾ ᱥᱟᱱᱟᱢ ᱦᱚᱲ ᱜᱮ ᱠᱚ ᱴᱷᱤᱠᱟᱹ ᱭᱟ ᱵᱟᱝ ᱩᱨᱩᱢ ᱨᱮᱱᱟᱜ ᱫᱚ ᱪᱮᱫ ᱜᱮ ᱵᱟᱹᱱᱩᱜ
ᱦᱮᱸ ᱴᱤᱠᱟᱹ ᱠᱟᱛᱮᱜ ᱜᱮᱠᱚ ᱦᱟᱛᱟᱣ ᱠᱚᱣᱟ ᱩᱱᱠᱩ ᱫᱚ ᱦᱟᱜ ᱡᱮ ᱵᱟᱲᱟᱭᱟᱠᱚ ᱦᱟᱸᱜ ᱟᱵᱚ ᱫᱚ ᱱᱦᱟᱜ ᱚᱠᱟ ᱨᱮᱵᱚᱱ ᱧᱟᱢ ᱠᱚᱣᱟ ᱟᱨ ᱩᱱᱠᱩ ᱪᱟᱞᱟᱜ-ᱟ ᱵᱟᱝᱠᱚ ᱪᱟᱞᱟᱜ-ᱟ ᱫᱤᱠᱩ ᱠᱚᱢᱟ ᱟᱜ ᱵᱤᱨᱵᱩᱨᱩ ᱢᱟᱱᱮ ᱩᱱᱟᱹᱜ ᱩᱱᱟᱹᱜ ᱫᱚ ᱢᱟᱱᱮ ᱪᱮᱫ ᱵᱟᱝ ᱵᱟᱝᱜᱮᱠᱚ ᱪᱟᱞᱟᱜ-ᱟ ᱩᱱᱠᱩ ᱫᱚ ᱚᱱᱟ ᱠᱚᱫᱚ᱾
ᱟᱱᱱᱟ ᱱᱚᱣᱟ ᱫᱚ ᱦᱟᱜ ᱠᱷᱟᱱ ᱥᱟᱱᱟᱢ ᱦᱚᱲ ᱜᱮᱠᱚ ᱵᱟᱲᱟᱭᱟ ᱱᱚᱣᱟ ᱫᱚ ᱢᱮᱱᱫᱚ ᱴᱟᱴᱠᱟ ᱡᱤᱱᱤᱥ ᱠᱟᱱᱟ, ᱱᱚᱝᱠᱟ ᱛᱮᱦᱮᱧ ᱦᱚᱭᱛᱳ ᱵᱤᱱ ᱦᱟᱞᱟᱝ ᱟᱹᱜᱩᱣ ᱠᱟᱫᱟ ᱜᱟᱯᱟ ᱫᱚ ᱢᱮᱱᱫᱚ ᱚᱦᱚᱵᱤᱱ ᱟᱠᱷᱨᱤᱧ ᱠᱮᱭᱟ᱾ ᱚᱱᱟ ᱫᱚ ᱵᱟᱭ ᱜᱟᱱᱚᱜ-ᱟ ᱟᱫᱚ ᱤᱱᱟᱹ ᱦᱚᱛᱮᱡ ᱛᱮ ᱮᱠᱫᱚᱢ ᱢᱮᱫ ᱡᱟᱹᱯᱤᱫ ᱠᱟᱛᱮ ᱠᱚ ᱦᱟᱛᱟᱣᱟ, ᱟᱨ ᱱᱚᱝᱠᱟ ᱞᱮᱠᱟᱛᱮᱛᱚ ᱧᱮᱞ ᱱᱚᱝᱠᱟ ᱞᱮᱠᱟᱛᱮᱫᱚ ᱧᱮᱞᱚᱜ ᱠᱟᱱᱟ ᱡᱮ ᱩᱫ ᱯᱩᱴᱠᱟᱹ ᱵᱷᱤᱛᱤᱨ ᱨᱮᱜᱮ ᱱᱚᱝᱠᱟ ᱛᱤᱡᱩ ᱠᱚᱫᱚ ᱵᱟᱝ ᱛᱟᱦᱮᱱᱟ᱾ ᱚ ᱚᱱᱟ ᱫᱚ ᱱᱤᱨᱟᱹᱴ ᱜᱮ ᱛᱟᱦᱮᱱᱟ᱾ ᱦᱩᱸ ᱟᱫᱚ ᱚᱱᱟ ᱢᱮᱱᱛᱮ ᱵᱷᱟᱜᱤ ᱴᱟᱢ ᱛᱮᱠᱚ ᱦᱟᱛᱟᱣᱟ᱾ ᱟᱨ ᱦᱳᱭ ᱱᱤᱛᱳᱜ ᱵᱟᱡᱟᱨ ᱨᱮ ᱦᱟᱜ ᱠᱷᱟᱱ ᱵᱷᱟᱜᱤ ᱜᱮ ᱫᱟᱢ ᱢᱮᱱᱟᱜ-ᱟ᱾ ᱟᱫᱚ ᱟᱵᱤᱱ ᱥᱮᱱ ᱫᱚ ᱚᱠᱟ ᱞᱮᱠᱟ ᱪᱚᱝ ᱟᱞᱮ ᱥᱮᱱ ᱫᱚ ᱢᱚᱬᱮ ᱥᱚ ᱴᱟᱠᱟ ᱠᱤᱞᱳ᱾
ᱛᱤᱱᱟᱹᱜ ᱵᱤᱱ ᱞᱟᱹᱭ ᱠᱮᱫᱟ ᱢᱚᱲᱮ ᱥᱚ?
ᱦᱳᱭ ᱦᱳᱭ
ᱢᱚᱲᱮ ᱥᱚ ᱴᱟᱠᱟ ᱦᱩᱸ ᱦᱮᱸ ᱦᱮᱸ ᱟᱹᱰᱤ ᱡᱟᱹᱟᱥᱛᱤ ᱵᱤᱱ ᱞᱟᱹᱭ ᱠᱮᱫᱟ ᱛᱟᱦᱚᱞᱮ ᱟᱯᱮ ᱥᱮᱫ ᱫᱚ ᱱᱦᱟᱜ ᱠᱟᱹᱴᱤᱡ ᱮᱸ ᱟᱹᱰᱤ ᱡᱟᱹᱥ ᱛᱤ ᱜᱮ ᱫᱟᱢ ᱜᱮᱭᱟ ᱱᱦᱟᱜ ᱡᱟᱦᱟᱸ ᱞᱮᱠᱟᱞᱤᱧ ᱴᱷᱤᱠᱟᱹ ᱭᱮᱜᱟ ᱟᱞᱮᱥᱮᱫ ᱫᱚ ᱟᱜ ᱚᱱᱟ ᱠᱷᱚᱱ ᱫᱚ ᱠᱚᱢ ᱜᱮ ᱱᱦᱟᱜ᱾ ᱪᱮᱫᱟᱜ ᱥᱮ ᱟᱞᱮ ᱵᱤᱨ ᱵᱩᱨᱩ ᱫᱤᱥᱚᱢ ᱠᱟᱱᱟ ᱛᱚ ᱡᱟᱹᱥᱛᱤ ᱜᱮᱠᱚ ᱟᱹᱜᱩᱭᱟ ᱠᱚ, ᱟᱨ ᱟᱞᱮ ᱦᱚᱸ ᱢᱟᱱᱮ ᱟᱵᱚ ᱦᱚᱲ ᱦᱚᱯᱚᱱ ᱜᱮ ᱡᱟᱹᱥᱛᱤ ᱠᱚ ᱪᱟᱞᱟᱜ-ᱟ ᱥᱟᱱᱛᱟᱲ ᱵᱤᱨᱵᱩ